ᱮᱸ ᱦᱮᱜ ᱾
ᱦᱮᱞᱳ ᱦᱩᱸ ᱡᱚᱦᱟᱨ ᱜᱮ ᱾
ᱟᱸᱢᱚᱢ ᱮᱜᱟ ᱵᱤᱱ?
ᱢᱮᱱ ᱫᱤᱹᱧ ᱟᱲᱟᱝ ᱠᱚᱫᱚ ᱢᱚᱡᱽ ᱜᱮ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ, ᱟᱹᱞᱤᱧ ᱟᱜ?
ᱪᱮᱠᱟ ᱵᱟᱲᱟᱭ ᱫᱟ ᱱᱤᱛᱚᱜ ᱫᱚ
ᱱᱤᱭᱟᱹ ᱜᱷᱟᱹᱲᱤᱡ ᱫᱚ ᱚᱲᱟᱜ ᱨᱮ ᱜᱮ ᱢᱮᱱᱟᱜ ᱟᱠᱟᱜ ᱞᱤᱧᱟᱹ ᱟᱨ ᱟᱹᱵᱤᱱ ᱫᱚ ᱛᱟᱦᱞᱮ ᱪᱮᱫ ᱠᱚ ᱵᱤᱱ ᱪᱮᱠᱟᱭᱮᱜᱼᱟ?
ᱦᱳᱭ ᱟᱹᱞᱤᱧ ᱦᱚᱸ ᱱᱚᱜᱼᱚᱭ ᱠᱩᱞᱦᱤ ᱥᱮᱜ ᱜᱮ ᱫᱩᱲᱩᱵ ᱦᱩᱭ ᱠᱟᱱᱟ ᱾ ᱛᱚᱵᱮ ᱠᱤᱫᱩᱜ ᱵᱟᱲᱟ ᱫᱚ ᱦᱩᱭ ᱮᱱ ᱛᱮ
ᱚᱸ ᱚᱸ ᱠᱤᱫᱩᱜ ᱢᱟ ᱟᱹᱣᱨᱤ ᱱᱤᱛᱳᱜ ᱦᱟᱵᱤᱡ ᱫᱚ
ᱟᱨ ᱛᱟᱦᱚᱞᱮ ᱟᱵᱤᱱ ᱫᱚ
ᱟᱨᱮ ᱦᱩᱲᱩ ᱨᱚᱦᱚᱭ ᱛᱮ ᱦᱚᱭᱛᱮ
ᱦᱩᱲᱩ ᱢᱟ ᱟᱞᱮ ᱥᱮᱫ ᱫᱚ ᱨᱚᱦᱚᱭ ᱪᱟᱞᱟᱜ ᱠᱟᱱ ᱜᱮᱭᱟ ᱟᱯᱮ ᱥᱮᱫ ᱫᱚ ᱛᱟᱦᱚᱞᱮ ᱪᱮᱫ ᱞᱮᱠᱟ
ᱟᱞᱮ ᱥᱮᱫ ᱫᱚ ᱟᱣᱹᱨᱤᱭᱟ ᱱᱮᱜ- ᱮ ᱛᱚ ᱫᱟᱜ ᱦᱮᱡ ᱠᱟᱱᱟᱭ ᱦᱚᱞᱟ ᱢᱟᱫᱷᱮᱨ ᱠᱷᱚᱡ ᱜᱮ ᱞᱟᱹᱭ ᱠᱮᱫ ᱟᱹᱧ ᱟᱨ ᱵᱟᱨ ᱯᱮ ᱫᱤᱱ ᱠᱷᱟᱱ ᱱᱚᱜ ᱱᱚᱝᱠᱟ ᱜᱮ ᱫᱟᱜ ᱞᱮᱠᱷᱟᱱ ᱦᱟᱸᱜ ᱮᱦᱚᱵ ᱞᱮ ᱦᱟᱸᱜ
ᱛᱟᱦᱚᱞᱮ ᱟᱯᱮᱥᱮᱫ ᱫᱚ ᱪᱮᱫ ᱞᱮᱠᱟ ᱨᱚᱦᱚᱭ ᱛᱮᱯᱮ ᱢᱤᱫ ᱫᱷᱟᱣ ᱥᱮ ᱵᱟᱨ ᱫᱷᱟᱣ
ᱟᱞᱮ ᱥᱮᱡ ᱢᱟ ᱢᱤᱫ ᱫᱷᱟᱣ ᱜᱮ ᱨᱚᱦᱚᱭ ᱚᱱᱟ ᱢᱟ ᱱᱚᱣᱟ ᱟᱥᱟᱲ ᱜᱮ ᱟᱨ ᱫᱷᱚᱨᱚᱱ ᱥᱮᱡᱤᱱ ᱢᱟ ᱵᱟᱝ ᱦᱳᱭᱳᱜ ᱛᱟᱞᱮ ᱜᱮᱭᱟ ᱟᱞᱮ ᱱᱚᱛᱮ ᱢᱟ ᱢᱤᱫ ᱥᱤ ᱡᱤᱱ ᱜᱮ ᱪᱟᱥ ᱛᱟᱞᱮ
ᱟ ᱛᱟᱦᱞᱮ ᱪᱮᱫ ᱠᱚᱯᱮ ᱨᱚᱦᱚᱭ ᱛᱟᱦᱮᱱ ᱜᱮᱭᱟ
ᱟᱜ ᱱᱤᱭᱟ ᱥᱤᱡᱤᱱ ᱢᱟ ᱡᱟᱥᱹᱛᱤ ᱠᱟᱭ ᱛᱮ ᱦᱩᱲᱳ ᱠᱚ ᱜᱮᱞᱮ ᱨᱚᱦᱚᱭᱟ ᱟᱨ ᱮᱴᱟᱜ ᱥᱚᱵᱡᱤ ᱠᱚᱢᱟ ᱪᱟᱥ ᱫᱚ ᱵᱟᱝ ᱦᱩᱭᱩᱜ ᱜᱮᱭᱟ ᱠᱟᱨᱟᱱ ᱫᱟᱜ ᱨᱮᱱᱟᱜ ᱦᱚ ᱠᱷᱩᱵ ᱯᱟᱱᱴᱟᱱ ᱟᱨ ᱱᱤᱛᱚᱜ ᱢᱟ ᱟᱜ ᱱᱤᱭᱟᱹ ᱥᱮᱨᱢᱟ ᱡᱟᱲᱤ ᱠᱷᱟᱹᱛᱤᱨ
ᱨᱚᱦᱚᱭ ᱜᱟᱱᱚᱜ ᱜᱮᱭᱟ
ᱚ ᱟᱞᱮ ᱥᱮᱫ ᱦᱚᱸ ᱤᱱᱠᱟ ᱜᱮ ᱡᱚᱛᱚ ᱥᱮᱨᱢᱟ ᱨᱮ ᱫᱟᱜ ᱡᱟᱹᱲᱤ ᱵᱚᱨᱥᱟ ᱜᱮ ᱱᱚᱣᱟ ᱱᱤᱭᱟᱹ ᱥᱤᱡᱤᱱ ᱨᱮᱫᱚ ᱟᱞᱮᱫᱚ ᱦᱩᱲᱩ ᱞᱮ ᱨᱚᱦᱚᱭ ᱛᱮ ᱟᱨ ᱱᱤᱭᱟᱹ ᱛᱟᱯᱚᱨᱮ ᱫᱚ ᱫᱟᱜ ᱞᱮᱠᱷᱟᱱ ᱫᱚ ᱜᱩᱦᱩᱢ ᱠᱚᱞᱮ ᱮᱨ ᱜᱮᱭᱟ
ᱚ
ᱟᱨ ᱛᱟᱯᱚᱨᱮ ᱢᱟᱛᱚ ᱢᱮᱱᱟᱜ ᱜᱮ
ᱚ ᱛᱟᱦᱚᱞᱮ ᱥᱩᱵᱡᱤ ᱠᱚᱦᱚᱸ ᱟᱯᱮ ᱫᱚᱯᱮ ᱨᱚᱦᱚᱭ ᱜᱮᱭᱟ
ᱦᱮᱸ ᱨᱚᱦᱚᱭ ᱜᱮᱭᱟᱞᱮ ᱟᱞᱮ ᱫᱚ ᱡᱚᱛᱚ ᱞᱮᱠᱟ ᱜᱮᱞᱮ ᱨᱚᱦᱚᱭ ᱟᱞᱩ ᱵᱮᱸᱜᱟᱲ ᱟᱨᱚ ᱨᱚᱲ ᱠᱚᱦᱚ ᱰᱤᱥᱴᱟᱯ ᱫᱟᱭ ᱥᱮ ᱪᱮᱫ ᱫᱟᱜ ᱫᱟᱭ ᱛᱚ ᱫᱚᱢᱮ ᱡᱳᱨ ᱛᱮ
ᱚ ᱛᱟᱨ ᱡᱟᱱᱱᱮ ᱜᱮ ᱚᱞᱯᱚ ᱠᱟᱹᱡ ᱡᱮᱞ ᱠᱟ ᱧᱚᱜ ᱪᱚ ᱟᱸᱡᱚᱢᱚᱜ ᱠᱟᱱᱟ ᱢᱟᱱᱮ ᱚᱞᱯᱚ ᱵᱮᱜᱨᱟᱣᱩᱱ ᱦᱚᱸ ᱠᱟᱹᱡ ᱥᱟᱣᱩᱱᱰ ᱦᱤᱡᱩᱜ ᱠᱟᱱᱟ
ᱛᱟᱦᱚᱞᱮ ᱫᱚ ᱫᱚᱦᱚ ᱠᱷᱟ ᱜᱮ ᱴᱷᱤᱠᱟᱨᱚᱜᱼᱟ ᱵᱟᱝᱠᱷᱟᱱ ᱫᱚ ᱚᱴᱳ ᱨᱤᱡᱮᱠᱴ ᱚᱜ - ᱟ ᱵᱟᱝᱠᱷᱟᱡ ᱦᱟᱜ
ᱚ
ᱴᱤᱠ ᱴᱤᱠ ᱫᱚᱦᱚᱭ ᱫᱟᱞᱤᱧ
ᱦᱮᱸ ᱴᱷᱤᱠ ᱟᱪᱷᱮ